ᱟᱸᱡᱚᱢᱚᱜ ᱠᱟᱱᱟ?
ᱨᱚᱲ ᱟᱸᱡᱚᱢ ᱠᱟᱱᱟ ᱤᱧᱟᱹᱜ?
ᱦᱮᱸ ᱟᱸᱡᱚᱢᱚᱜ ᱠᱟᱱ ᱛᱟᱢᱟ᱾
ᱟ ᱦᱮᱸ ᱪᱮᱫ ᱮᱢ ᱪᱤᱠᱟᱹᱭᱮᱫᱟ ᱱᱤᱛᱳᱜ ᱫᱚ?
ᱚ ᱱᱤᱛᱚᱜ ᱪᱮᱫ ᱦᱚᱸ ᱵᱟᱝ ᱟᱨ ᱟᱢᱜᱮ ᱪᱮᱫ ᱮᱢ ᱪᱤᱠᱟᱹᱭᱮᱫᱟ?
ᱤᱧ ᱦᱚᱸ ᱪᱮᱫ ᱦᱚᱸ ᱵᱟᱝ ᱱᱤᱛᱚᱜ ᱫᱟᱠᱟᱧ ᱡᱚᱢ ᱠᱮᱜ-ᱟ ᱱᱟᱦᱟᱸᱜ ᱟᱨ ᱫᱟᱠᱟ ᱡᱚᱢ ᱠᱟᱛᱮ ᱤᱧ ᱫᱩᱲᱩᱵ ᱵᱟᱲᱟ ᱟᱠᱟᱱᱟ᱾
ᱦᱮᱸ᱾
ᱵᱟᱦᱮᱨ ᱠᱷᱚᱱ ᱡᱟᱦᱟᱸᱱᱟᱜ ᱥᱟᱰᱮ ᱠᱚ ᱵᱟᱝ ᱟᱸᱡᱚᱢᱚᱜ ᱠᱟᱱ ᱛᱤᱧᱟᱹ ᱛᱚ?
ᱵᱟᱝ ᱵᱟᱝ ᱥᱟᱰᱮ ᱠᱚᱫᱚ, ᱟᱸᱡᱚᱢ ᱵᱟᱹᱧ ᱧᱟᱢ ᱮᱫᱟ᱾ ᱟᱢ ᱦᱚᱸ ᱡᱟᱦᱟᱱᱟᱜ ᱮᱢ ᱟᱸᱡᱚᱢ ᱮᱫᱟ ᱠᱤ?
ᱵᱟᱝ ᱾
ᱦᱮᱸ ᱾
ᱚ ᱛᱤᱦᱤᱧ ᱫᱚ ᱱᱟᱜ᱾ ᱮ ᱥᱟᱹᱜᱟᱹᱭ ᱤᱫᱤ ᱠᱟᱛᱮᱜ ᱞᱟᱝ ᱜᱟᱞᱢᱟᱨᱟᱣᱟ ᱾
ᱦᱩᱸ ᱪᱮᱫ ᱥᱟᱹᱜᱟᱹᱭ ᱤᱫᱤ ᱠᱟᱛᱮ?
ᱮ ᱡᱮᱞᱮᱠᱟ, ᱟᱞᱮ ᱥᱮᱫ ᱫᱚ ᱱᱟᱜ, ᱡᱟᱦᱟᱸᱭ ᱟᱢᱮ ᱡᱟᱱᱟᱢ ᱢᱮᱭᱟᱭ ᱩᱱᱤ ᱫᱚ ᱜᱚᱜᱚᱞᱮ ᱢᱮᱛᱟ ᱠᱚᱣᱟ ᱚᱠᱟ ᱥᱮᱫ ᱮ ᱟᱭᱳ ᱠᱚ ᱢᱮᱛᱟ ᱠᱚᱣᱟ᱾ ᱟᱯᱮ ᱥᱮᱫ ᱫᱚ ᱪᱤᱞᱤ ᱠᱚ ᱢᱮᱛᱟ ᱠᱚᱣᱟ?
ᱦᱩᱸ ᱦᱮᱸ᱾ ᱟᱞᱮ ᱥᱮᱫ ᱦᱚᱸ ᱟᱞᱮ ᱫᱚ ᱤᱧ ᱫᱚ ᱢᱟᱱᱮ ᱭᱩᱧ ᱦᱚᱦᱚᱭ ᱜᱮᱭᱟ᱾ ᱭᱩ ᱦᱚᱸ ᱟᱨ ᱱᱚᱛᱮ, ᱟᱭᱳ ᱦᱚᱸ ᱞᱮ ᱦᱚᱦᱚᱭ ᱜᱮᱭᱟ᱾
ᱟᱭᱩᱵ ᱛᱮ ᱱᱟᱯᱟᱭ ᱠᱟᱛᱷᱟ ᱜᱮ ᱠᱟᱱᱟ᱾ ᱛᱟᱨᱯᱚᱨᱮ ᱚᱱᱠᱟᱜᱮ ᱦᱮᱸ ᱢᱮᱱᱫᱟᱹᱧ ᱚᱱᱠᱟᱜᱮ ᱟᱹᱰᱤ ᱥᱮ ᱟᱹᱰᱤ ᱞᱮᱠᱟ ᱠᱚ ᱦᱚᱸᱦᱚᱸ ᱟᱠᱚᱣᱟ᱾ ᱟᱹᱰᱤ ᱨᱚᱠᱚᱢ ᱥᱟᱹᱜᱟᱹᱭᱛᱮ ᱟᱠᱟᱥ᱾ ᱟᱫᱚ, ᱟᱞᱮ ᱫᱚ ᱡᱮᱢᱚᱱ ᱵᱟᱵᱟ ᱨᱮᱱ᱾ ᱮᱸᱻ ᱡᱟᱦᱟᱸᱭ ᱦᱩᱰᱤᱧ ᱠᱩᱲᱤ ᱵ ᱮ ᱡᱟᱦᱟᱸᱭ ᱛᱟᱦᱮᱸᱱᱟ ᱩᱱᱤ ᱫᱚ ᱵᱤᱴᱤ ᱞᱮ ᱢᱮᱛᱟᱭᱟ᱾ ᱟᱨ ᱚᱠᱟ ᱥᱮᱫ ᱫᱚ ᱱᱟᱱᱟ ᱦᱚᱸ ᱠᱚ ᱢᱮᱛᱟ ᱠᱚᱣᱟ᱾ ᱚᱠᱟ ᱥᱮᱫ ᱫᱚ ᱦᱟᱛᱚᱢ ᱠᱚ ᱢᱮᱛᱟ ᱠᱚᱣᱟ᱾ ᱟᱯᱮ ᱥᱮᱫ ᱫᱚ ᱪᱤᱞᱤ ᱯᱮ ᱢᱮᱛᱟ ᱠᱚᱣᱟ?
ᱦᱮᱸ ᱡᱟᱦᱟᱸᱭ ᱵᱟᱵᱟ ᱠᱷᱚᱡ ᱦᱩᱪᱤᱧ ᱵᱚᱭᱦᱟ ᱛᱟᱦᱮᱸᱱᱟᱭ ᱩᱱᱤ ᱫᱚ ᱵᱤᱴᱤᱞᱮ ᱢᱮᱛᱟᱭᱟ᱾ ᱟᱨ ᱚᱱᱟ ᱥᱟᱶᱛᱮ ᱡᱟᱦᱟᱸ, ᱵᱟᱵᱟ ᱠᱷᱚᱡ ᱦᱩᱰᱤᱧᱤᱡ ᱡᱟᱦᱟᱸᱭ ᱢᱟᱱᱮ ᱛᱟᱦᱮᱸᱱᱟᱭ ᱟᱹᱨᱠᱤ ᱵᱟᱵᱟ ᱩᱱᱤ ᱫᱚ᱾ ᱠᱩᱲᱤ ᱜᱤᱫᱽᱨᱟᱹ ᱵᱚᱭᱦᱟ ᱫᱚ ᱵᱤᱴᱤ ᱟᱨ ᱠᱚᱲᱟ ᱜᱤᱫᱽᱨᱟᱹ ᱵᱚᱭᱦᱟ ᱫᱚ ᱦᱩᱭᱩᱜ ᱠᱟᱱᱟ ᱩᱜ ᱦᱚᱯᱚᱱ ᱵᱟᱞᱮ ᱢᱮᱛᱟ ᱠᱚᱣᱟ᱾
ᱪᱤᱞᱤ ᱠᱚᱲᱟ ᱜᱤᱫᱽᱨᱟᱹ ᱵᱚᱭᱦᱟ ᱫᱚ?
ᱦᱚᱯᱚᱱ ᱵᱟ᱾
ᱛᱟᱨ ᱯᱚᱨᱮ᱾ ᱡᱮ ᱞᱮᱠᱟ ᱟᱞᱮᱥᱮᱫ ᱡᱮᱢᱚᱱ ᱤᱧ ᱫᱟᱫᱟ ᱨᱮᱱ ᱡᱩᱫᱤ ᱡᱟᱦᱟᱸᱭ ᱚᱲᱟᱜ ᱮᱨᱟ ᱠᱚ ᱟᱹᱜᱩᱣᱟᱭᱟ ᱟᱫᱚ ᱩᱱ ᱫᱚ ᱦᱟᱸᱜ, ᱟᱞᱮᱥᱮᱫ ᱫᱚ ᱵᱟᱹᱦᱩ ᱞᱮ ᱢᱮᱛᱟ ᱠᱚᱣᱟ᱾ ᱵᱟᱹᱦᱩ ᱟᱛᱮ ᱞᱮ ᱦᱚᱦᱚ ᱠᱚᱣᱟ, ᱵᱟᱥ ᱜᱟ ᱢᱮᱱᱟ ᱠᱚ, ᱦᱤᱞᱤ ᱠᱚ ᱞᱟᱹᱭ ᱜᱮᱭᱟ᱾ ᱟᱫᱚ ᱟᱯᱮ ᱫᱚ ᱪᱤᱞᱤᱯᱮ ᱞᱟᱹᱭ ᱠᱚ ᱜᱮᱭᱟ?
ᱦᱮᱸ᱾ ᱟᱞᱮ ᱥᱮᱫ ᱦᱚᱸ ᱩᱱᱠᱩ ᱫᱚ ᱦᱤᱞᱤ ᱫᱚ ᱵᱟᱝ ᱵᱟᱹᱦᱩ ᱜᱮᱞᱮ ᱢᱮᱛᱟ ᱠᱚᱣᱟ ᱟᱹᱨᱠᱤ᱾
ᱟᱨ ᱚᱱᱠᱟ ᱪᱮᱫ ᱠᱚ ᱚᱱᱠᱟᱱᱟᱜ ᱥᱟᱹᱜᱟᱹᱭ ᱢᱮᱱᱟᱜ-ᱟ? ᱡᱟᱦᱟᱸ ᱥᱮᱫᱟ ᱢᱚᱱᱮᱭᱟᱢ ᱟᱯᱮ ᱛᱮᱫ ᱫᱚ ᱵᱷᱮᱜᱟᱨ ᱠᱚ ᱢᱮᱛᱟ ᱠᱚᱣᱟ᱾ ᱟᱞᱮ ᱥᱮᱫ ᱵᱷᱮᱜᱟᱨ ᱜᱮ
ᱦᱩᱸ ᱟᱫᱚ ᱵᱮᱜᱟᱫ ᱡᱟᱸᱦᱟ ᱞᱟᱹᱭ ᱠᱷᱤᱫᱟᱢ ᱟᱨᱠᱤ, ᱟ ᱟᱭᱳ ᱫᱚ ᱦᱮᱸᱥᱮ ᱟᱯᱮᱥᱮᱫ ᱫᱚ ᱦᱚᱭ ᱧᱮᱞ ᱟᱠᱟᱫᱤᱧ ᱜᱚᱜᱚ ᱯᱮ ᱢᱮᱛᱟ ᱠᱚᱣᱟ ᱟᱨ ᱟᱞᱮ ᱫᱚ ᱜᱚᱜᱚ ᱫᱚ ᱦᱟᱸᱜ ᱩᱱᱟᱜ ᱵᱟᱠᱼᱼ ᱠᱩᱲᱤ ᱜᱮ ᱦ ᱟᱭᱩ ᱜᱮ ᱵᱟᱹᱲᱛᱤ ᱠᱚ ᱦᱚᱦᱚ ᱟᱠᱚᱣᱟ
ᱟᱨ ᱵᱟᱵᱟ ᱫᱚ
ᱦ ᱵᱟᱵᱟ ᱫᱚ ᱵᱟᱵᱟ ᱜᱮ ᱟᱨ ᱟᱭᱳ ᱫᱚ ᱟᱭᱳ ᱛᱟᱨᱯᱚᱨᱮ ᱫᱟᱫᱩ ᱟᱨ ᱩᱱᱤ ᱫᱚ ᱵᱟᱵᱟ ᱟᱭᱳ ᱟᱨ, ᱢᱟᱢᱟ ᱫᱟᱫᱩ ᱟᱨ ᱢᱟᱢᱟ ᱟᱭᱳ ᱚᱱᱠᱟᱨᱜᱮ ᱵᱟᱵᱟᱟᱨᱮᱱ ᱟᱭᱳ ᱟᱡ ᱵᱟ ᱫᱚ,
ᱟᱨ ᱟᱸ ᱵᱟᱵᱟ ᱨᱮᱱ ᱟᱭᱳᱵᱟᱵᱟ ᱤᱭᱟᱹ ᱦᱮᱸ ᱵᱟᱵᱟᱨᱮᱱ ᱟᱭᱳ, ᱟᱨ ᱵᱟᱵᱟ ᱫᱚ ᱪᱮᱞᱤ ᱯᱮ ᱢᱮᱛᱼᱼ
ᱚ ᱦᱮᱸ ᱩᱱᱚᱱᱠᱤᱱ ᱫᱚ ᱞᱟᱹᱭ ᱠᱤᱧ ᱛᱚ ᱵᱟᱵᱟ ᱟᱭᱳ ᱟᱨ ᱫᱟᱫᱩ, ᱟᱨ ᱜᱚᱜᱚ ᱥᱮᱫ ᱨᱮᱱ ᱡᱟᱦᱟᱸᱭ ᱢᱟᱱᱮ ᱩᱱᱠᱩ ᱫᱚᱠᱚ ᱦᱩᱭᱩᱜ ᱠᱟᱱᱟ ᱢᱟᱢᱟ ᱭᱳ ᱟᱨ ᱢᱟᱢᱟ ᱵᱟ ᱚᱱᱠᱟ᱾
ᱟᱞᱮ ᱫᱚ ᱚᱱᱠᱟ ᱫᱚ ᱵᱟᱞᱮ ᱢᱮᱛᱟ ᱠᱚᱣᱟ᱾ ᱵᱟᱵᱟ ᱨᱮᱱ ᱟᱭᱳ ᱫᱚ ᱵᱩᱰᱤ ᱞᱮ ᱢᱮᱛᱟ ᱠᱚᱣᱟ ᱟᱨᱼᱼ ᱵᱟᱵᱟ ᱨᱮᱱ ᱟᱨ ᱵᱟᱵᱟ ᱫᱚ ᱫᱟᱫᱩ ᱞᱮ ᱢᱮᱛᱟ ᱠᱚ ᱜᱮᱭᱟ᱾ ᱠᱟ ᱥᱮᱫ ᱫᱚ ᱜᱚᱲᱚᱢ ᱜᱚᱲᱚᱢ ᱢᱮᱱ ᱠᱟᱛᱮᱫ ᱦᱚᱠᱚ ᱦᱚᱦᱚ ᱟᱠᱚ ᱜᱮᱭᱟ ᱟᱨ ᱟᱭᱳ ᱨᱮᱱ ᱡᱩᱫᱤ ᱟᱭᱳᱢ ᱞᱟᱹᱭᱟ ᱩᱱᱤ ᱫᱚ ᱢᱟᱢᱟ ᱟᱭᱳ ᱢᱟᱢᱟ ᱭᱳ ᱟᱨ ᱟᱭᱳ ᱨᱮᱱ ᱵᱟᱵᱟ ᱫᱚ ᱢᱟ ᱢᱟ ᱫᱟᱫᱩ
ᱚ
ᱱᱚᱝᱠᱟ ᱞᱮ ᱢᱮᱛᱟ ᱠᱚᱜᱮᱭᱟ ᱛᱟᱨᱯᱚᱨᱮ ᱤᱥᱼᱼ
ᱞᱟᱹᱭ ᱢᱮ ᱢᱟ᱾
ᱡᱩᱫᱤ ᱟᱢ ᱫᱟᱫᱟ ᱨᱮᱱᱼᱼ ᱡᱟᱦᱟᱸᱭ ᱵᱟᱦᱩ ᱥᱮ ᱦᱤᱞᱤ
ᱦᱮᱸ
ᱦᱩᱰᱤᱧ ᱡᱟᱦᱟᱸᱭᱼᱼ ᱠᱩᱲᱤ ᱵᱚᱭᱦᱟ ᱩᱱᱤ ᱫᱚ ᱪᱮᱠᱟᱯᱮ ᱟᱯᱮ ᱦᱩᱭ ᱟᱯᱮ ᱫᱚᱼᱼ
ᱦᱮᱸ ᱫᱟᱫᱟᱭᱤᱡ ᱡᱟᱦᱟᱸᱭ ᱞᱟᱹᱭ ᱠᱮᱫᱟᱢ ᱚᱱᱮ ᱡᱟᱦᱟᱸᱭ ᱦᱤᱞᱤ ᱟᱹᱜᱩᱭᱟᱭ ᱦᱤᱞᱤ ᱛᱟᱠᱚᱭᱤᱡᱼᱼ ᱦᱩᱰᱤᱧᱤᱡ ᱵᱚᱭᱦᱟ ᱫᱚ ᱪᱤᱞᱤᱢ ᱢᱮᱛᱟ ᱠᱚᱣᱟ? ᱟᱫᱚ ᱟᱵᱚ ᱥᱮᱫ ᱠᱚᱠᱚ ᱞᱟᱹᱭᱟ ᱠᱩᱲᱤ ᱜᱤᱫᱽᱨᱟᱹ ᱠᱷᱟᱡ ᱫᱚᱠᱚ ᱢᱮᱛᱟ ᱠᱚᱣᱟ ᱯᱷᱩᱞᱮ ᱦᱩᱭᱩᱜᱼᱟᱼᱼ ᱠᱚᱲᱟ ᱜᱤᱫᱽᱨᱟᱹ ᱠᱷᱟᱡ ᱫᱚ ᱮᱠᱚ ᱥᱟᱸᱜᱟᱛᱼᱼ ᱥᱮ ᱚᱱᱠᱟ ᱚᱱᱠᱟᱱ ᱢᱤᱫ ᱴᱟᱝ ᱥᱟᱹᱜᱟᱹᱭ ᱞᱟᱸᱫᱟ ᱜᱟᱱᱚᱜ ᱥᱟᱹᱜᱟᱹᱭ ᱮ ᱦᱳᱭᱳᱜᱼᱟ᱾
ᱟᱹᱰᱤ ᱢᱚᱸᱡᱽ ᱵᱮᱥ ᱠᱟᱛᱷᱟᱜᱤ ᱟᱞᱮᱥᱮᱫ ᱫᱚ ᱱᱷᱟᱜ ᱮ ᱡᱩᱫᱤ ᱚᱱᱠᱟ ᱦᱩᱭᱩᱜᱼᱟ᱾ ᱠᱚᱲᱟ ᱦᱚᱸᱼᱼ ᱵᱟᱝᱟ ᱵᱟᱝᱟᱼᱼ ᱦᱮᱸ ᱛᱚ ᱛᱟᱨᱯᱚᱨᱮᱼᱼ ᱩᱱᱤ ᱡᱟᱦᱟᱸᱼᱼ ᱠᱟᱡ ᱤᱧ ᱵᱟᱦᱩ ᱢᱮᱱᱟᱭᱟ᱾ ᱩᱱᱤ ᱫᱚ ᱛᱟᱦᱚᱞᱮ ᱟᱢ ᱫᱚᱭ ᱪᱤᱞᱤᱭᱟᱢᱟ?
ᱦᱮᱸ᱾ ᱟᱫᱚ ᱩᱱᱤ ᱫᱚ ᱱᱚᱝᱠᱟᱧ ᱟᱸᱡᱚᱢ ᱵᱟᱲᱟ ᱟᱠᱟᱫᱟ ᱢᱟᱹᱭ ᱢᱮᱱᱛᱮᱜᱮᱠᱚ ᱦᱚᱦᱚ ᱟᱠᱚᱣᱟ ᱟᱨᱠᱤ᱾ ᱡᱮᱦᱮᱛᱩ ᱢᱟᱱᱮ ᱫᱟᱫᱟᱭ ᱮᱸ ᱦᱩᱰᱤᱧ ᱢᱟᱹᱭ ᱠᱟᱹᱱᱟᱹᱧ ᱛᱚ ᱤᱧ ᱫᱚ ᱟᱫᱚ ᱛᱟᱦᱞᱮ ᱵᱟᱹᱦᱩ ᱦᱚᱸ ᱤᱧ ᱫᱚ ᱢᱟᱹᱭ ᱜᱮ ᱦᱚᱦᱚᱣ ᱟᱹᱧᱟᱭ ᱱᱚᱝᱠᱟ ᱨᱤᱛᱤ᱾
ᱟᱹᱰᱤ ᱱᱟᱯᱟᱭ ᱜᱤᱧ ᱟᱹᱭᱠᱟᱹᱣ ᱠᱮᱫᱟ ᱟᱯᱮ ᱥᱮᱱᱟᱜ ᱠᱟᱛᱷᱟ ᱠᱚ ᱟᱸᱡᱚᱢ ᱠᱟᱛᱮ ᱥᱟᱹᱜᱟᱹᱭ ᱠᱚ᱾
ᱟᱭᱢᱟ ᱟᱭᱢᱟ ᱥᱟᱨᱦᱟᱹᱣ ᱤᱧ ᱮᱢᱚᱱ ᱞᱟᱹᱭ ᱟᱡᱚᱢ ᱟᱫᱤᱧᱟ ᱜᱮ ᱛᱟᱨ ᱯᱚᱨᱮ ᱟᱹᱰᱤ ᱜᱟᱡ ᱜᱮ ᱥᱟᱹᱜᱟᱹᱭ ᱤᱫᱤ ᱠᱟᱛᱮᱫ ᱞᱟᱝ ᱜᱟᱞᱢᱟᱨᱟᱣ ᱠᱮᱫᱟ ᱟᱨᱚ ᱚᱱᱠᱟᱱ ᱪᱮᱫᱦᱚᱸ ᱦᱮᱱᱟᱜ ᱜᱮᱭᱟ ᱟᱢ ᱢᱚᱱᱮᱭᱮᱫᱟᱢ ᱡᱟᱦᱟᱸ ᱠᱚᱫᱚ ᱮᱠᱷᱚᱱᱟ ᱟᱹᱣᱨᱤ ᱞᱟᱝ ᱜᱟᱞᱢᱟᱨᱟᱣ-ᱟ ᱾
ᱦᱮᱸ ᱟᱫᱚ ᱡᱮᱢᱚᱱ ᱱᱚᱜ ᱚᱝᱠᱟ ᱡᱟᱦᱟᱸᱭ ᱵᱟᱹᱦᱩ ᱯᱮ ᱟᱹᱜᱩ ᱠᱮᱫᱮᱭᱟ ᱟᱨᱠᱤ ᱩᱱᱤ ᱡᱟᱦᱟᱸᱭ ᱠᱚᱲᱟ ᱜᱤᱫᱽᱨᱟᱹ ᱟᱡ ᱫᱟᱫᱟ ᱦᱮᱸᱥᱮ ᱩᱱᱠᱩ ᱟᱡ ᱫᱟᱫᱟ ᱛᱟᱠᱚ ᱥᱟᱶ ᱫᱚ ᱱᱚᱝᱠᱟ ᱵᱟᱦᱚᱱᱟᱨ ᱥᱟᱹᱜᱟᱹᱭ ᱦᱩᱭᱩᱜ ᱛᱟᱭᱟ᱾ ᱟᱨ ᱡᱟᱦᱟᱸᱭ ᱩᱱᱤ ᱠᱚᱲᱟ ᱜᱤᱫᱽᱨᱟᱹ ᱨᱮᱱ ᱟᱡ ᱢᱟᱨᱟᱝ ᱫᱤᱫᱤ ᱛᱟᱦᱮᱱᱟᱭ ᱩᱱᱤ ᱥᱟᱶ ᱫᱚ ᱦᱩᱭᱩᱜ ᱠᱟᱱᱟ ᱟᱡᱷᱟᱱᱟᱨ ᱥᱮ ᱱᱚᱝᱠᱟ ᱟᱡᱷᱟᱱᱟᱨ ᱥᱟᱹᱫᱟᱹᱭ ᱦᱩᱭᱩᱜ ᱛᱟᱭᱟ ᱟᱨᱠᱤ ᱞᱟᱹᱭᱟ ᱠᱚ ᱵᱟᱝᱢᱟ ᱵᱟᱧᱦᱟᱨ ᱥᱮ ᱩᱱᱠᱩ ᱟᱡᱷᱟᱱᱟᱨ ᱡᱟᱦᱟᱸᱭ ᱵᱚᱲᱚ ᱠᱚᱠᱚ ᱛᱟᱦᱮᱱᱟ ᱩᱱᱠᱩ ᱥᱟᱜ ᱫᱚ ᱢᱟᱱᱮ ᱡᱚᱴᱮᱫ ᱦᱚᱸ ᱵᱟᱝ ᱜᱟᱱᱚᱜᱼᱟ᱾ ᱥᱮ ᱩᱱᱤ ᱡᱟᱦᱟᱸᱭ ᱛᱟᱦᱮ ᱱᱟᱠᱚ ᱟᱨᱠᱤ ᱢᱟᱨᱟᱝ ᱦᱚᱲ ᱩᱱᱠᱩ ᱥᱟᱢᱟᱝ ᱨᱮ ᱩᱱᱤ ᱫᱚ ᱩᱵ ᱩᱵ ᱠᱚᱦᱚᱸ ᱱᱟᱹᱠᱤᱡ ᱵᱟᱲᱟ ᱥᱮ ᱩᱱᱠᱩᱣᱟᱜ ᱩᱢᱩᱞ ᱠᱚᱦᱚᱸ ᱛᱟᱞᱚᱢ ᱯᱟᱞᱚᱱ ᱵᱟᱭ ᱧᱟᱢᱟ ᱥᱮ᱾ ᱢᱤᱫᱴᱟᱝ ᱯᱟᱨᱠᱚᱢ ᱨᱮ ᱥᱮ ᱢᱤᱫᱴᱟᱝ ᱯᱟᱹᱴᱤᱭᱟᱹ ᱨᱮ ᱫᱩᱲᱩᱵ ᱦᱚᱸ ᱵᱟᱝ ᱠᱚ ᱧᱟᱢᱟ ᱟᱨᱠᱤ ᱱᱚᱝᱠᱟ
ᱟᱪᱪᱷᱟ ᱟᱹᱰᱤ ᱜᱮ ᱟᱹᱰᱤ ᱢᱤᱫᱴᱟᱝ ᱱᱟᱯᱟᱭ ᱟᱹᱨᱤᱪᱟᱹᱞᱤ ᱮᱱᱛᱮ ᱛᱟᱨᱯᱚᱨᱮ ᱱᱟᱦᱟᱜ ᱟᱹᱰᱤ ᱜᱟᱱ ᱤᱧ ᱵᱩᱡᱷᱟᱹᱣ ᱠᱮᱫᱟ ᱟᱨ ᱡᱩᱫᱤ ᱦᱮᱸ ᱟᱢ ᱫᱟᱫᱟ ᱛᱟᱹᱠᱤᱱ ᱵᱟᱨᱭᱟ ᱢᱮᱱᱟᱜ ᱠᱤᱱᱟ ᱦᱳᱭ ᱥᱮ᱾ ᱛᱚ ᱟᱢᱫᱟ ᱛᱟᱹᱠᱤᱱ ᱵᱟᱱᱟ ᱦᱚᱲ ᱜᱮ ᱵᱟᱹᱦᱩ ᱥᱮ ᱦᱤᱞᱤ ᱠᱤᱱ ᱟᱹᱜᱩ ᱟᱠᱟᱫ ᱠᱤᱱᱟ ᱛᱟᱦᱚᱞᱮ ᱩᱱᱠᱤᱱ ᱡᱟᱦᱟᱸᱭ ᱵᱟᱹᱦᱩ ᱥᱮ ᱦᱞᱤᱤ ᱩᱱᱠᱤᱱ ᱟᱠᱤᱱ ᱟᱠᱤᱱ ᱢᱚᱫᱫᱷᱮ ᱨᱮᱫᱚ ᱪᱮᱫ ᱞᱮᱠᱟ ᱥᱟᱹᱜᱟᱹᱭ ᱛᱟᱹᱠᱤᱱ᱾ ᱟᱨ ᱵᱟᱝ ᱪᱮᱫ ᱞᱮᱠᱟ ᱠᱤᱱ ᱦᱚᱦᱚ ᱡᱚᱱᱚᱜᱼᱟ᱾
ᱦᱮᱸ ᱚᱱᱟ ᱫᱚ ᱱᱚᱝᱠᱟᱧ ᱵᱟᱲᱟᱭᱟ ᱡᱩᱫᱤ ᱢᱟᱨᱟᱝ ᱢᱤᱫ ᱦᱚᱸ ᱵᱟᱹᱦᱩ ᱟᱹᱜᱩ ᱠᱟᱫᱮᱭᱟ ᱦᱩᱰᱤᱧ ᱤᱡ ᱦᱚᱸ ᱛᱟᱦᱞᱮ ᱢᱟᱨᱟᱝ ᱤᱡ ᱵᱟᱹᱦᱩ ᱫᱚᱭ ᱢᱮᱛᱟᱭᱟ ᱩᱱᱤ ᱫᱚ ᱫᱤᱫᱤᱭ ᱦᱚᱦᱚᱣᱟᱭ ᱟᱨ ᱦᱩᱰᱤᱧ ᱤᱡ ᱫᱚ ᱢᱟᱹᱭ ᱟᱨᱠᱤ᱾ ᱦᱮᱸ ᱟᱫᱚ ᱪᱮᱫ ᱠᱚ ᱞᱟᱹᱭᱟ ᱩᱱᱤ ᱡᱟᱦᱟᱸ ᱢᱤᱫᱴᱮᱡ ᱠᱩᱲᱤ ᱜᱤᱫᱽᱨᱟᱹ ᱠᱚ ᱡᱟᱶᱟᱭ ᱠᱮᱫᱮᱭᱟ ᱡᱟᱦᱟᱸ ᱨᱮ ᱦᱮᱸ ᱥᱮ ᱚᱸᱰᱮ ᱩᱱᱤ ᱠᱚᱲᱟ ᱜᱤᱫᱽᱨᱟᱹ ᱨᱮᱱ ᱟᱡ ᱭᱩ ᱟᱡ ᱵᱟᱵᱟ ᱫᱚ ᱟᱡ ᱫᱚ ᱱᱚᱝᱠᱟᱭ ᱢᱮᱛᱟ ᱫᱤᱱᱟ. ᱩᱱᱠᱤᱱ ᱫᱚ ᱦᱚᱧᱦᱟᱹᱨ᱾ ᱟᱨ ᱤᱭᱟᱹ ᱦᱟᱱᱦᱟᱨ ᱢᱟᱱᱮ ᱦᱚᱜ ᱚᱝᱠᱟ ᱢᱟᱱᱟᱣ ᱠᱤᱱᱟᱹ ᱟᱨᱠᱤ ᱢᱮᱛᱟ ᱠᱚᱣᱟ ᱠᱚ ᱵᱟᱵᱟ ᱦᱚᱸᱧᱦᱟᱨ ᱠᱟᱱᱟᱭ ᱟᱨ ᱜᱚᱜᱚ ᱫᱚ ᱦᱟᱱᱦᱟᱨ᱾ ᱟᱨ ᱚᱱᱟ ᱥᱟᱶᱛᱮ ᱡᱟᱦᱟᱸ ᱩᱱᱤ ᱠᱚᱲᱟ ᱜᱤᱫᱽᱨᱟᱹ ᱨᱮᱱ ᱟᱡ ᱢᱟᱢᱟ ᱛᱟᱠᱚ ᱠᱚ ᱛᱟᱦᱮᱱᱟ ᱟᱡ ᱢᱟᱹᱢᱤ ᱛᱟᱠᱚ ᱟᱨ ᱩᱱᱠᱩ ᱫᱚ ᱢᱟᱢᱚ ᱦᱚᱧᱦᱟᱨ ᱚᱱᱠᱟ ᱢᱟᱢᱤ ᱦᱟᱱᱦᱟᱨ ᱦᱚᱜ ᱚᱱᱠᱟ᱾ ᱚᱱᱟ ᱥᱟᱶᱛᱮ ᱡᱟᱦᱟᱸᱭ ᱵᱤᱴᱤ ᱠᱚᱠᱚ ᱛᱟᱦᱮᱱᱟ ᱩᱱᱠᱩ ᱫᱚ ᱦᱟᱛᱚᱢ ᱦᱟᱱᱦᱟᱨ ᱱᱚᱜ ᱚᱱᱠᱟ ᱠᱚ ᱦᱩᱭᱩᱜᱼᱟ ᱟᱨᱠᱤ ᱾
ᱟᱪᱪᱷᱟ ᱾ ᱟᱫᱚ ᱱᱟᱦᱱᱟᱜ ᱟᱞᱮ ᱥᱮᱫ ᱫᱚ ᱡᱩᱫᱤᱢ ᱞᱟᱹᱭᱟ ᱥᱟᱹᱜᱟᱹᱭ ᱫᱚ ᱦᱟᱱᱦᱟᱨ ᱦᱚᱧᱦᱟᱨ ᱚᱱᱠᱟ ᱜᱮᱠᱤᱱ ᱦᱩᱭᱩᱜᱼᱟ, ᱢᱮᱱᱠᱷᱟᱱ ᱡᱟᱦᱟᱸᱭ ᱠᱩᱲᱤ ᱜᱤᱫᱽᱨᱟᱹ ᱠᱚ ᱟᱹᱜᱩᱭ ᱮᱭᱟ ᱩᱱᱤ ᱫᱚ ᱠᱤᱱᱛᱩ ᱦᱚᱦᱚ ᱫᱚ ᱱᱟᱜ ᱮ ᱜᱚᱜᱚ ᱥᱮ ᱵᱟᱵᱟ ᱜᱮ ᱦᱚᱦᱚ ᱠᱤᱱᱟ ᱦᱮᱸ ᱥᱮ᱾ ᱥᱟᱹᱜᱟᱹᱭ ᱛᱮᱫᱚ ᱦᱟᱱᱦᱟᱨ ᱦᱚᱧᱦᱟᱨ ᱜᱮ ᱦᱩᱭᱩᱜᱼᱟ, ᱡᱟᱦᱟᱸ ᱦᱮ ᱢᱮᱱ ᱞᱟᱹᱭ ᱞᱮᱠᱷᱟᱱ ᱡᱟᱦᱟᱸᱭ ᱴᱷᱮᱱ ᱡᱚᱠᱷᱚᱱ ᱟᱭᱟᱜ ᱠᱟᱛᱷᱟ ᱠᱚᱭ ᱞᱟᱹᱭᱟ ᱩᱱᱠᱤᱱ ᱤᱫᱤ ᱠᱟᱛᱮᱫ ᱩᱱ ᱥᱩᱢᱚᱭ ᱜᱮ ᱚᱱᱟ ᱦᱟᱱᱦᱟᱨ ᱦᱚᱧᱦᱟᱨ ᱚᱱᱠᱟᱭ ᱵᱮᱵᱷᱚᱦᱟᱨᱟ ᱦᱟᱱᱟᱨᱤᱧ ᱮ ᱞᱟᱹᱭ ᱫᱟ ᱦᱚᱧᱦᱟᱨ ᱾ ᱱᱚᱝᱠᱟᱭ ᱞᱟᱹᱭᱟ ᱦᱮᱥᱮ᱾
ᱦᱮᱸ ᱟᱫᱚ ᱱᱚᱣᱟ ᱠᱚᱫᱚ ᱟᱵᱚᱣᱟᱜ ᱥᱟᱹᱜᱟᱹᱭ ᱠᱟᱱᱟ ᱟᱨᱠᱤ ᱾
ᱦᱮ ᱥᱟᱹᱜᱟᱹᱭ ᱠᱟᱱᱟ ᱢᱮᱱᱠᱷᱟᱱ ᱦᱚᱦᱚ ᱨᱮᱫᱚ ᱱᱚᱝᱠᱟ ᱜᱮᱠᱚ ᱦᱚᱦᱚ ᱡᱚᱱᱚᱜ-ᱟ, ᱢᱮᱱᱠᱷᱟᱱ ᱚᱱᱟᱜᱮᱧ ᱞᱟᱹᱭᱮᱫ ᱛᱟᱦᱮᱫ ᱚᱱᱟᱜᱤᱧ ᱞᱟᱹᱭᱮᱫ ᱛᱟᱦᱮᱸᱫ ᱟᱢ ᱪᱮᱫ ᱮᱢ ᱞᱟᱹᱭ ᱛᱟᱦᱮᱸᱫ ᱞᱟᱹᱭ ᱢᱮ?
ᱦᱮᱸ, ᱟᱫᱚ ᱟᱵᱚ ᱫᱚ ᱢᱟᱱᱮ ᱦᱚᱦᱚ ᱫᱚ ᱪᱮᱫᱠᱟ ᱵᱚᱱ ᱦᱚᱦᱚ ᱡᱚᱱᱚᱜᱼᱟ ᱫᱟᱫᱟ ᱥᱮ ᱪᱮᱫᱠᱟ ᱚᱱᱠᱟ ᱪᱮᱠᱟ ᱠᱟᱛᱮ ᱜᱮᱵᱚᱱ ᱨᱚᱲ ᱡᱚᱱᱚᱜᱼᱟ ᱱᱚᱜᱼᱚᱭ ᱰᱟᱹᱜᱩᱣᱟᱹ ᱛᱟᱦᱮᱸᱨᱮ ᱚᱱᱠᱟ ᱠᱟᱛᱮ ᱜᱮᱵᱚᱱ ᱨᱚᱲᱟ ᱾ ᱢᱮᱱ ᱠᱷᱟᱱ ᱡᱟᱦᱟᱸᱭ ᱡᱩᱫᱤ ᱠᱚ ᱠᱩᱞᱤ ᱵᱚᱱᱟ ᱟᱨᱠᱤ, ᱟᱫᱚ ᱩᱱᱥᱚᱢᱚᱭ ᱫᱚ ᱨᱚᱲ ᱟᱠᱚ ᱢᱟᱱᱮ ᱩᱱ ᱥᱚᱢᱚᱭ ᱫᱚᱵᱚᱱ ᱢᱮᱛᱟ ᱠᱚᱣᱟ ᱡᱮ ᱱᱩᱭ ᱫᱚ ᱤᱧ ᱦᱟᱱᱦᱟᱨᱤᱧ ᱮ ᱞᱟᱹᱭ ᱞᱮᱫᱟ ᱥᱮ ᱦᱚᱧᱦᱟᱨᱤᱧ᱾ ᱵᱟᱼᱦᱚᱧᱦᱟᱨᱤᱧ ᱦᱚᱜᱼᱚᱱᱠᱟ ᱠᱟᱛᱮ ᱠᱚ ᱨᱚᱲᱟ ᱟᱨᱠᱤ᱾
ᱤᱭᱟᱹ ᱯᱚᱨᱮ ᱦᱟᱸᱜ
ᱮᱸᱻ ᱠᱤᱪᱷᱩ ᱠᱤᱪᱷᱩ ᱥᱮᱫ ᱫᱚ ᱱᱟᱜ ᱱᱚᱝᱠᱟ ᱫᱟᱫᱟ ᱠᱤᱪᱷᱩ ᱠᱤᱪᱷᱩ ᱥᱮᱫ ᱫᱚ
ᱞᱟᱹᱭ ᱢᱮ ᱢᱟ?
ᱵᱟᱝ
ᱦᱩ ᱦᱮᱸ ᱟᱫᱚ ᱟᱵᱚ ᱞᱟᱹᱭ ᱢᱮ ᱢᱟ?
ᱟᱢ ᱪᱮᱫ ᱮᱢ ᱞᱟᱹᱭᱮᱫ ᱛᱟᱦᱮᱸ ᱞᱟᱹᱭ ᱢᱮ?
ᱦᱮᱸ, ᱟᱫᱚ ᱪᱮᱫ ᱠᱚ ᱞᱟᱹᱭᱟ? ᱟᱵᱚᱣᱟᱜ ᱫᱚ ᱚᱱᱠᱟ ᱡᱟᱦᱟᱸᱭ ᱠᱚ ᱢᱟᱨᱟᱝ ᱜᱮᱭᱟ ᱟᱨᱠᱤ, ᱩᱱᱠᱩ ᱫᱚ ᱟᱵᱚ ᱫᱚ ᱢᱟᱹᱱ ᱟᱛᱮ ᱵᱚᱱ ᱨᱚᱲ ᱟᱠᱚᱣᱟ, ᱡᱟᱦᱟᱸ ᱫᱚ ᱢᱟᱹᱱ ᱢᱟᱱᱮ ᱟᱵᱚ ᱫᱚ ᱵᱤᱱ ᱵᱚᱱ ᱢᱮᱥᱟᱜᱼᱟ ᱟᱨᱠᱤ ᱾ ᱩᱱᱠᱩ ᱥᱟᱶ ᱨᱚᱲ ᱠᱚᱨᱛᱮ ᱜᱮᱞᱮ ᱟᱵᱚ ᱫᱚ ᱵᱤᱱ ᱦᱚᱜᱱᱟ ᱠᱟᱛᱷᱟ ᱴᱟᱜ ᱞᱮᱭ ᱦᱩᱭᱩᱜ ᱛᱟᱵᱚᱱᱟ ᱟᱨ ᱮᱸᱰᱮ ᱠᱷᱟᱡ ᱜᱮ ᱟᱵᱚ ᱩᱱᱤ ᱵᱚᱱ ᱤᱭᱟᱹᱭ ᱮ ᱠᱟᱱᱟ ᱟᱨᱠᱤ ᱾ ᱢᱟᱹᱱ ᱟᱛᱮᱫ ᱵᱚᱱ ᱨᱚᱲᱟᱭ ᱠᱟᱱᱟ ᱢᱮᱱᱛᱮ ᱵᱚᱱ ᱵᱩᱡᱟ ᱥᱮᱵᱚᱱ ᱵᱟᱰᱟᱭᱟ ᱟᱨᱠᱤ ᱾
ᱦᱩᱸ, ᱵᱮᱱ ᱥᱮ ᱵᱤᱱ ᱟᱛᱮᱫ ᱦᱩᱭ ᱥᱮ?
ᱮ, ᱦᱮᱸ ᱦᱮᱸ, ᱵᱤᱱ ᱵᱤᱱ᱾ ᱞᱟᱹᱭ ᱢᱮ ᱢᱟ? ᱪᱮᱢ ᱞᱟᱹᱭ?